ᱦᱮᱞᱳ
ᱚ ᱟᱸᱡᱚᱢᱮᱜ ᱟᱢ
ᱦᱮᱸ ᱟᱢᱟᱜ ᱟᱲᱟᱝ ᱤᱧ ᱟᱸᱡᱚᱢᱮᱫ ᱠᱟᱱ ᱜᱮᱭᱟ ᱤᱧᱟᱹᱜ ᱟᱲᱟᱝ ᱮᱢ ᱟᱸᱡᱚᱢ ᱮᱫᱟ ᱥᱮ ᱵᱟᱝ?
ᱚ ᱱᱤᱛᱳᱜ ᱟᱸᱡᱚᱢ ᱢᱟ ᱢᱚᱡᱽ ᱜᱮ
ᱟᱪᱷᱟ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱛᱚᱵᱮ ᱪᱮᱫ ᱞᱮᱠᱟ ᱢᱮᱱᱟᱜ ᱵᱟᱲᱟ ᱯᱮᱭᱟ ᱱᱤᱛᱚᱜ?
ᱚ ᱟᱞᱮᱫᱚ ᱫᱚ ᱡᱚᱛᱚ ᱦᱚᱲ ᱜᱮ ᱟᱨ ᱱᱟᱯᱟᱭ ᱵᱟᱲᱟ ᱜᱮ ᱢᱮᱱᱟᱜ ᱟᱠᱟᱫ ᱞᱮᱭᱟ ᱟᱞᱮ ᱫᱚ ᱟᱯᱮ ᱜᱮ ᱢᱟ ᱪᱮᱫ ᱞᱮᱠᱟ ᱢᱮᱱᱟᱜ ᱯᱮᱭᱟ?
ᱦᱩᱸ ᱟᱸᱞᱮ ᱦᱚᱸ ᱱᱚᱜᱼᱚᱭ ᱱᱤᱛ ᱦᱟᱹᱵᱤᱡᱽ ᱫᱚ ᱱᱟᱯᱟᱭ ᱜᱮ᱾ ᱟᱨ ᱱᱟᱯᱟᱭ ᱜᱮ ᱵᱚᱱ ᱛᱟᱦᱮᱸ ᱞᱮᱱ ᱠᱷᱟᱱ ᱟᱹᱰᱤ ᱱᱟᱯᱟᱭ ᱦᱩᱭᱩᱜᱼᱟ᱾ ᱟᱨ ᱛᱚᱵᱮ ᱟᱯᱮ ᱥᱮᱫ ᱚᱱᱠᱟ ᱠᱟᱹᱢᱤ ᱠᱟᱹᱥᱱᱤ ᱠᱚ ᱟᱨ ᱚᱱᱠᱟ ᱪᱮᱫ ᱠᱚ ᱦᱩᱭᱩᱜ ᱠᱟᱱᱟ ᱱᱤᱛᱚᱜ
ᱚ ᱠᱟᱹᱢᱤ ᱠᱟᱹᱥᱱᱤ ᱠᱚᱢᱟ
ᱦᱩᱲᱩ ᱨᱚᱦᱚᱭ ᱠᱚᱸᱜᱮ ᱪᱟᱞᱟᱜ ᱠᱟᱱᱟ ᱤᱱᱟᱹ ᱠᱷᱚᱱᱟᱜ ᱮᱴᱟᱜ ᱢᱟ ᱠᱟᱹᱢᱤ ᱢᱟ ᱵᱟᱹᱱᱩᱜ ᱦᱟᱛᱟᱲᱟ ᱱᱮᱛᱟᱨ ᱢᱟ
ᱟᱪᱷᱟ
ᱦᱩᱸ
ᱟᱸᱞᱮ ᱥᱮᱫᱽ ᱦᱚᱸ ᱱᱚᱜᱼᱚᱭ ᱡᱟᱦᱟᱸᱱᱟᱜ ᱠᱚ ᱠᱟᱹᱢᱤ ᱫᱚ ᱵᱟᱹᱱᱩᱜ ᱠᱟᱫᱟ ᱚᱱᱟ ᱦᱩᱲᱩ ᱨᱚᱦᱚᱭ ᱜᱮ ᱟᱫᱚ ᱱᱤᱛᱚᱜ ᱫᱚ ᱟᱹᱣᱨᱤ ᱠᱚ ᱮᱦᱚᱵᱚᱜᱼᱟ᱾ ᱟᱫᱚ ᱦᱟᱸᱜ ᱢᱮᱛᱟᱜ ᱢᱮ ᱚᱱᱟ ᱦᱩᱞ ᱢᱟᱦᱟᱸ ᱫᱚᱥᱟᱨ ᱦᱤᱞᱳᱜ ᱟᱹᱰᱤ ᱠᱟᱡᱟᱠᱮ ᱫᱟᱜᱽ ᱵᱟᱲᱟ ᱠᱮᱜᱼᱟ᱾ ᱟᱫᱚ ᱚᱱᱟ ᱤᱭᱟᱹ ᱛᱮᱦᱟᱸᱜ ᱟᱸᱫᱚᱢ ᱟᱸᱫᱚᱢ ᱦᱚᱲ ᱫᱚᱠᱚ ᱨᱚᱦᱚᱭ ᱵᱟᱲᱟ ᱠᱮᱫᱟ ᱛᱷᱚᱲᱟ ᱛᱷᱚᱲᱟ ᱫᱚ᱾ ᱟᱫᱚ ᱢᱮᱛᱟᱜ ᱢᱮ ᱡᱟᱹᱥᱛᱤ ᱠᱟᱭᱛᱮ ᱫᱚ ᱵᱟᱠᱚ ᱨᱚᱦᱚᱭ ᱠᱟᱜᱼᱟ᱾
ᱦᱚᱸ ᱦᱚᱸ ᱦᱚᱸ
ᱟᱪᱪᱷᱟ ᱜᱚᱝᱠᱮ ᱪᱮᱫ ᱠᱚ ᱢᱮᱛᱟᱜ ᱢᱤᱫᱴᱮᱱ ᱥᱟᱛᱟᱢ ᱤᱫᱤᱸ ᱠᱟᱛᱮ ᱞᱟᱝ ᱜᱟᱯᱟᱞ ᱢᱟᱨᱟᱣ ᱞᱮᱱᱠᱷᱟᱱ ᱵᱮᱥ ᱠᱚᱜ ᱪᱮᱛᱟ
ᱦᱮᱸ ᱚᱱᱟ ᱢᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜᱼᱟ ᱥᱟᱛᱟᱢ ᱜᱮ ᱤᱫᱤ ᱠᱟᱛᱮ ᱜᱟᱞᱢᱟᱨᱟ ᱦᱩᱭᱩᱜᱼᱟ᱾ ᱟᱫᱚ ᱟᱹᱞᱤᱧ ᱦᱮᱸ ᱢᱟ ᱟᱸᱵᱮᱱ ᱜᱮ ᱞᱟᱹᱭᱵᱮᱱ ᱚᱠᱟᱴᱟᱜ ᱥᱟ ᱛᱟᱢ ᱞᱟᱝ ᱤᱫᱤ ᱞᱮᱠᱷᱟᱡ ᱜᱮ ᱱᱟᱯᱟᱭ ᱫᱚ ᱦᱩᱭᱩᱜᱼᱟ᱾
ᱚ ᱟᱪᱷᱟ ᱟᱪᱷᱟ ᱟᱪᱷᱟ ᱟᱫᱚ
ᱦᱟᱛᱟᱢ ᱢᱮᱱᱟᱜ ᱜᱮᱸ
ᱚ ᱚᱱᱮ ᱪᱚᱝ ᱟᱭᱢᱟ ᱰᱷᱮᱨ ᱥᱟᱛᱟᱢ ᱵᱮᱱ ᱞᱟᱹᱭ ᱠᱮᱜᱼᱟ᱾ ᱢᱟᱥᱮ ᱛᱚᱵᱮ ᱢᱤᱫᱴᱮ ᱜᱟᱱ ᱞᱟᱹᱭ ᱵᱮᱱ ᱚᱱᱟ ᱠᱚ ᱪᱮᱛᱟᱱ ᱨᱮᱜᱮᱞᱟᱝ ᱜᱟᱯᱟᱞ ᱢᱟᱨᱟᱣᱼᱟ᱾
ᱟᱫᱚ ᱪᱟᱥᱼᱵᱟᱥ ᱞᱟᱝ ᱜᱟᱞᱢᱟᱨᱟᱣ ᱞᱮᱠᱷᱟᱱ ᱪᱮᱫ ᱞᱮᱠᱟ ᱜᱟᱱ ᱠᱚᱜᱼᱟ᱾
ᱚ ᱴᱷᱤᱜᱮ ᱴᱷᱤᱜᱮ ᱪᱟᱥ ᱵᱟᱥ
ᱟᱨ ᱟᱠᱟᱡ ᱫᱚ ᱤᱱᱟᱹ ᱵᱟᱛ ᱠᱟᱛᱮᱫ ᱵᱟᱯᱞᱟ ᱵᱤᱦᱟ ᱦᱚᱸ ᱢᱮᱱᱟᱜᱼᱟ ᱯᱚᱨᱚᱵᱽ ᱠᱚ ᱢᱮᱱᱟᱜᱼᱟ ᱡᱟᱦᱟᱸᱴᱟᱜ ᱨᱮᱜᱮ ᱞᱟᱝ ᱜᱟᱞᱢᱟᱨᱟᱼᱟ ᱡᱟᱦᱟᱸ ᱱᱤᱭᱟᱹ ᱫᱚ ᱵᱟᱹᱱᱩᱜᱼᱟ᱾
ᱚ ᱟᱪᱷᱟ ᱟᱪᱷᱟ ᱢᱟ ᱡᱟᱦᱟᱸᱴᱟᱜ ᱨᱟᱜᱮ ᱜᱟᱯᱟᱞ ᱢᱟᱨᱟᱣ ᱞᱮᱱᱠᱷᱟᱱ ᱦᱩᱭ ᱮᱱᱟ᱾
ᱟᱪᱷᱟ ᱮᱦᱚᱵᱽ ᱨᱮᱸᱜᱮ ᱞᱟᱝ ᱜᱟᱞᱢᱟᱨᱟᱜ ᱠᱟᱱᱟ ᱥᱮᱞᱟᱝ ᱜᱟᱞᱢᱟᱨᱟᱣ ᱵᱟᱲᱟᱣ ᱠᱟᱜᱼᱟ ᱞᱟᱦᱟ ᱨᱮ
ᱚ ᱟ ᱮᱱᱟᱱᱚᱜ ᱜᱮᱸᱞᱟᱝ ᱜᱟᱯᱟᱞᱢᱟᱨᱟᱣ ᱮᱱᱟ ᱢᱤᱫ ᱫᱚᱢ ᱢᱟ ᱪᱟᱥ ᱵᱟᱥ
ᱟᱫᱚ ᱤᱱᱟᱹ ᱱᱟᱜ ᱫᱚ ᱚᱠᱟᱴᱟᱜ ᱦᱟᱸᱜ ᱞᱟᱝ ᱜᱟᱞᱹᱢᱟᱨᱟᱣ ᱞᱮᱫᱼᱟ ᱚᱱᱟ ᱵᱟᱹᱧ ᱵᱩᱡᱷᱟᱹᱣ ᱫᱟᱲᱮᱭᱟᱫᱼᱟ, ᱟᱨ ᱵᱟᱝᱠᱷᱟᱱ ᱫᱚ ᱚᱱᱟ ᱚᱱᱟ ᱵᱟᱨ ᱵᱟᱨ ᱢᱤᱫᱼᱼ ᱴᱮᱜ ᱨᱮᱜᱤ ᱜᱟᱞᱢᱟᱨᱟᱣ ᱦᱚᱸᱼᱼ
ᱟᱪᱪᱷᱟ ᱮᱱᱟᱝ ᱫᱚᱞᱟᱝ ᱜᱟᱞ ᱜᱟᱞᱢᱟᱨᱟᱣ ᱞᱟᱦᱟᱜ ᱚᱱᱟ ᱪᱟᱥᱵᱟᱥ ᱪᱮᱛᱟᱱ ᱠᱚᱨᱮ ᱞᱟᱝ ᱜᱟᱯᱟᱞᱢᱟᱨᱟᱣ ᱞᱮᱱᱟ ᱟᱪᱪᱷᱟ ᱼᱼ ᱞᱟᱲ ᱵᱤᱥᱚᱭ ᱛᱮᱞᱟᱝ ᱜᱟᱯᱟᱞᱢᱟᱨᱟᱣ ᱞᱮᱱᱠᱷᱟᱱ ᱵᱮᱥ ᱠᱚᱜᱼᱟ ᱪᱮᱛᱟ ᱾
ᱟᱪᱪᱷᱟ ᱦᱮᱸ ᱟᱹᱰᱤ ᱱᱟᱯᱟᱭ ᱠᱟᱛᱷᱟ ᱱᱚᱰᱮᱢ ᱞᱟᱹᱭ ᱠᱮᱫᱟ, ᱟᱪᱪᱷᱟ ᱵᱟᱯᱞᱟᱼᱼ ᱜᱮᱞᱟᱝ ᱜᱟᱞᱢᱟᱨᱟᱜᱼᱟ, ᱛᱚᱵᱮ ᱱᱮᱥᱚᱜ ᱱᱤᱭᱟᱹ ᱵᱚᱪᱷᱚᱨ ᱦᱟᱸᱜ ᱚᱠᱟ ᱯᱟᱨᱚᱢᱱᱟᱼᱼ ᱛᱚ ᱟᱯᱮᱥᱮᱫ ᱚᱱᱠᱟ ᱵᱟᱯᱞᱟ ᱠᱚᱫᱚ ᱦᱩᱭ ᱵᱟᱲᱟ ᱞᱮᱱᱟ ᱥᱮ ᱵᱟᱝ ᱦᱩᱭ ᱵᱟᱲᱟ ᱞᱮᱱᱟ?
ᱚᱸ ᱱᱮᱥ ᱫᱚᱦᱟᱸᱜ ᱵᱟᱯᱞᱟ ᱫᱚ ᱟᱹᱰᱤ ᱜᱟᱱ ᱜᱮ ᱦᱩᱭ ᱞᱮᱱᱟ, ᱡᱟᱦᱟᱸᱼᱼ ᱵᱟᱦᱟ ᱯᱟᱨᱚᱢ ᱞᱮᱱᱠᱷᱟᱱ ᱢᱟ ᱟᱵᱚ ᱢᱟ ᱵᱟᱦᱟ ᱛᱟᱭᱱᱚᱢ ᱥᱮᱫᱵᱚᱱ ᱵᱟᱯᱞᱟᱜᱼᱟ, ᱟᱫᱚ ᱵᱟᱦᱟ ᱯᱟᱨᱚᱢ ᱞᱮᱱᱠᱷᱟᱱᱼᱼ ᱮᱠ ᱟᱭᱢᱟ ᱰᱷᱮᱨ ᱯᱚᱯᱞᱟ ᱨᱮ ᱱᱮᱥ ᱫᱚ ᱪᱟᱞᱟᱣ ᱦᱩᱭᱱᱟ ᱟᱹᱰᱤ, ᱤᱧ ᱡᱚᱠᱷᱚᱱ ᱢᱟᱼᱼ ᱮ ᱱᱤᱱᱟᱹᱜ ᱵᱷᱤᱲ ᱥᱮ ᱮᱠᱫᱚᱢᱼᱼ ᱮᱱᱠᱟ ᱫᱤᱱᱟᱹᱢ ᱫᱤᱱᱟᱹᱢ ᱵᱟᱯᱞᱟ, ᱱᱟᱛᱮ ᱠᱷᱚᱱ ᱦᱚᱸ ᱜᱤᱨᱟᱹ ᱧᱟᱢᱚᱜᱼᱟ, ᱱᱟᱛᱮ ᱠᱷᱚᱱ ᱦᱚᱸ ᱜᱤᱨᱟᱹ ᱧᱟᱢᱚᱜᱼᱟ ᱮᱠᱫᱚᱢᱼᱼ ᱟᱹᱰᱤ ᱮᱮ ᱰᱷᱮᱨ ᱵᱟᱯᱞᱟ ᱨᱮᱜᱮ ᱥᱮᱴᱮᱨ ᱦᱩᱭ ᱞᱮᱱᱟ ᱱᱮᱥ ᱫᱚ ᱾
ᱟᱪᱪᱷᱟ ᱟᱹᱰᱤ ᱱᱟᱯᱟᱭ, ᱱᱚᱜᱼᱚᱭ ᱟᱞᱮ ᱥᱮᱫ ᱦᱚᱸ ᱟᱹᱰᱤᱜᱟᱱ ᱵᱟᱯᱞᱟ ᱦᱩᱭᱱᱟ ᱾ ᱟᱨᱻ ᱟᱹᱰᱤ ᱱᱟᱯᱟᱭ ᱟᱞᱮ ᱥᱮᱫ ᱫᱚ ᱵᱟᱯᱞᱟ ᱦᱩᱭᱩᱜ ᱜᱮᱭᱟ ᱾ ᱟᱪᱪᱷᱟ ᱟᱞᱮ ᱥᱮᱫ ᱤᱧ ᱧᱮᱞ ᱟᱠᱟᱫᱟ ᱟᱹᱰᱤ ᱡᱟᱹᱥᱛᱤ ᱱᱮᱛᱟᱨ ᱜᱟᱛᱮ ᱵᱚᱞᱮ ᱵᱟᱨ ᱨᱚᱠᱚᱢ ᱠᱚ ᱵᱟᱯᱞᱟᱜᱼᱟ ᱾ ᱵᱟᱨ ᱨᱚᱠᱚᱢ ᱢᱮᱱ ᱠᱟᱛᱮᱫ ᱫᱚ ᱵᱚᱞᱮ ᱚᱠᱚᱭ ᱦᱟᱸᱜ ᱞᱟᱦᱟ ᱨᱮᱼᱼ ᱩᱱᱠᱤᱱ ᱢᱤᱫᱴᱷᱮᱡ ᱠᱤᱱᱟ ᱩᱱᱠᱤᱱ ᱫᱚ ᱢᱮᱛᱟᱜ ᱢᱮ ᱵᱟᱦᱟ ᱥᱟᱢᱟᱞ ᱞᱮᱠᱟ ᱠᱚ ᱵᱟᱯᱞᱟ ᱠᱤᱱᱟ, ᱟᱨ ᱢᱤᱫᱼᱼ ᱢᱮᱛᱟᱜ ᱢᱮ ᱚᱠᱚᱭ ᱫᱚ ᱦᱟᱸᱜ ᱢᱮᱛᱟᱜ ᱢᱮ ᱥᱟᱨ ᱥᱟᱹᱜᱩᱱ ᱵᱟᱯᱞᱟ ᱢᱤᱫ ᱫᱚ ᱢᱮᱱᱟᱜ ᱠᱟᱫᱟ, ᱚᱱᱟ ᱫᱚᱼᱼ ᱵᱚᱞᱮ, ᱵᱟᱹᱠᱤᱱ ᱢᱤᱫᱴᱷᱮᱡ ᱠᱟᱱᱟ ᱩᱱᱠᱤᱱ ᱫᱚ ᱦᱟᱸᱜ ᱠᱤᱱ ᱢᱤᱫᱴᱷᱮᱡᱚᱜ ᱞᱟᱹᱜᱤᱫ ᱟᱫᱚ ᱚᱱᱮ ᱚᱱᱠᱟ ᱫᱚ ᱚᱱᱟ ᱫᱚ ᱥᱟᱨ ᱥᱟᱹᱜᱩᱱ ᱚᱠᱛᱚ ᱠᱚ ᱵᱟᱯᱞᱟᱜᱼᱟ ᱾ ᱟᱪᱪᱷᱟ ᱟᱯᱮ ᱥᱮᱫ ᱚᱱᱠᱟ ᱵᱟᱨᱭᱟ ᱞᱮᱠᱟᱱ ᱵᱟᱯᱞᱟ ᱢᱮᱱᱟᱜ ᱠᱟᱫᱟ ᱥᱮ ᱪᱮᱫ ᱞᱮᱠᱟ ᱢᱮᱱᱟᱜᱼᱟ?
ᱟᱪᱪᱷᱟ ᱚᱱᱮ ᱟᱢ ᱡᱟᱦᱟᱸ ᱵᱟᱨᱭᱟᱢ ᱞᱟᱹᱭ ᱠᱮᱜᱼᱟ ᱚᱱᱟ ᱫᱚ, ᱤᱧᱟᱹᱜ ᱵᱟᱰᱟᱭ ᱞᱟᱠᱼᱼ ᱚᱱᱠᱟ ᱛᱮᱫᱚ ᱡᱮᱞᱮᱠᱟ ᱵᱟᱯᱞᱟ ᱫᱚ ᱟᱭᱢᱟ ᱨᱚᱠᱚᱢ ᱢᱮᱱᱟᱜᱼᱟ, ᱟ ᱡᱟᱦᱟᱸᱢ ᱞᱟᱹᱭ ᱠᱮᱜᱼᱟ ᱵᱚᱨᱚᱥᱼᱼ ᱦᱚ ᱢᱤᱫᱴᱮᱡ ᱮᱢ ᱞᱟᱹᱭ ᱠᱮᱜᱼᱟ, ᱡᱮ ᱞᱟᱦᱟ ᱨᱮᱠᱤᱱ ᱧᱟᱯᱟᱢ ᱠᱟᱱᱟ ᱚᱱᱟ ᱫᱚ ᱵᱟᱦᱟ ᱥᱟᱶᱦᱟ ᱠᱚ ᱢᱮᱛᱟᱜᱼᱟ ᱾ ᱛᱚ ᱚᱱᱟ ᱫᱚ ᱤᱧᱟᱜ ᱵᱟᱰᱟᱭ ᱞᱮᱠᱟ ᱛᱮᱫᱚ ᱦᱟᱸᱜ ᱡᱟᱦᱟᱸ ᱠᱩᱲᱤ ᱠᱚᱲᱟ ᱠᱤᱱ ᱧᱟᱯᱟᱢᱚᱜᱼᱟ, ᱡᱚᱠᱷᱚᱱ ᱠᱩᱲᱤᱼᱼ ᱠᱚᱲᱟᱭ ᱤᱫᱤᱭᱮᱭᱟ ᱠᱩᱴᱟ ᱛᱟᱢ ᱛᱮ, ᱡᱚᱜᱽ ᱢᱟᱺᱡᱷᱤ ᱦᱚᱛᱮᱼᱼ ᱡᱟᱦᱟᱸ ᱠᱚ ᱫᱤᱱ ᱠᱚ ᱠᱩ ᱱᱮᱰᱟᱭᱟᱠᱚᱼᱼ ᱛᱚ ᱡᱟᱦᱟᱸ ᱠᱩᱲᱤ ᱥᱮᱫ ᱨᱤᱱ ᱠᱚ ᱪᱟᱞᱟᱜᱼᱟ ᱠᱚᱲᱟ ᱚᱲᱟᱜ ᱞᱩᱢᱛᱤ ᱵᱟᱨᱮᱛᱚᱜ ᱾ ᱚ ᱚᱱᱟᱴᱟᱜ ᱫᱚ ᱦᱟᱸᱜ ᱠᱚ ᱢᱮᱛᱟᱜᱼᱟ ᱧᱮᱞ ᱥᱟᱸᱜᱤ ᱵᱟᱯᱞᱟ ᱾ ᱟᱸᱡᱚᱢᱚᱜ ᱠᱷᱟᱭ ᱦᱳᱭ, ᱟᱨ ᱡᱟᱦᱟᱸᱢ ᱞᱟᱹᱭ ᱠᱮᱜ-ᱟᱼᱼ ᱡᱟᱦᱟᱸᱢ ᱞᱟᱹᱭ ᱠᱮᱜᱼᱟ, ᱡᱟᱦᱟᱸᱼᱼ ᱤᱭᱟᱹ ᱪᱮᱫ ᱠᱚ ᱢᱮᱛᱟᱜ-ᱟ, ᱱᱚᱣᱟᱴᱟᱜ ᱫᱚᱦᱟᱸᱜ ᱵᱟᱹᱧ ᱵᱩᱡᱷᱟᱹᱣ ᱧᱚᱜ ᱞᱮᱫ ᱛᱟᱢᱟ ᱡᱟᱦᱟᱸ ᱫᱚᱼᱼ ᱨᱟᱭᱵᱟᱨ ᱮᱜ ᱛᱮᱠᱚ ᱧᱟᱯᱟᱢᱚᱜᱼᱟ ᱚᱱᱟᱴᱟᱜ ᱵᱟᱯᱞᱟ ᱥᱮ ᱚᱠᱟᱴᱟᱜ ᱵᱟᱯᱞᱟ ᱪᱚᱢ ᱞᱟᱹᱭᱼᱼ
ᱦᱮᱸ ᱚᱱᱟ, ᱚᱱᱟ, ᱦᱟᱸᱜ ᱚᱠᱟ ᱨᱟᱭᱵᱟᱨ ᱛᱮᱠᱚ ᱵᱟᱯᱞᱟᱜᱼᱟ ᱾ ᱟᱨ ᱟᱞᱮ ᱥᱮᱫ ᱫᱚ ᱱᱚᱣᱟ ᱫᱚ ᱞᱟᱹᱴᱩ ᱵᱟᱯᱞᱟ ᱦᱚᱸᱠᱚ ᱢᱮᱛᱟᱜᱼᱟ ᱾ ᱟᱨ ᱱᱚᱣᱟᱢ ᱢᱮᱱ ᱠᱮᱼᱟ ᱟᱢ ᱥᱟᱨ ᱥᱟᱹᱜᱩᱱ ᱵᱟᱯᱞᱟ ᱠᱟᱱᱟ ᱱᱚᱣᱟ ᱫᱚ ᱟᱫᱚ ᱚᱱᱟ ᱫᱚ ᱨᱟᱭᱵᱟᱨ ᱦᱟᱲᱟᱢ ᱜᱮᱥᱮᱼᱼ ᱨᱟᱭᱵᱟᱨ ᱵᱩᱲᱦᱤ ᱜᱮ ᱦᱟᱸᱜ ᱚᱱᱟ ᱠᱟᱛᱷᱟ ᱠᱚᱫᱚ ᱠᱤᱱ ᱤᱫᱤ ᱟᱹᱜᱩᱭᱟ, ᱟᱫᱚ ᱚᱱᱟ ᱫᱚᱼᱼ ᱥᱟᱨ ᱥᱟᱹᱜᱩᱱ ᱵᱟᱯᱞᱟ ᱚᱠᱟ ᱫᱚ ᱟᱞᱮᱥᱮᱫ ᱫᱚ ᱟᱹᱰᱤ ᱡᱟᱹᱥᱛᱤ ᱞᱟᱹᱴᱩ ᱵᱟᱯᱞᱟ ᱫᱚᱠᱚ ᱢᱮᱛᱟᱜ ᱠᱟᱱᱟ ᱾ ᱟᱨ ᱠᱟᱹᱴᱤᱡ ᱵᱟᱯᱞᱟ ᱦᱮᱱᱟᱜᱼᱟ ᱢᱤᱫᱴᱮᱡ ᱫᱚ ᱚᱠᱟ ᱫᱚᱦᱟᱜᱸ ᱢᱮᱛᱟᱜ ᱢᱮ, ᱚᱱᱟ ᱫᱚᱼᱼ ᱟᱹᱰᱤ ᱡᱟᱹᱥᱛᱤ ᱜᱮ ᱚᱱᱟᱼᱼ ᱯᱟᱹᱴᱭᱟᱹ ᱨᱮ ᱵᱟᱯᱞᱟ ᱞᱮᱠᱟᱛᱮᱢ ᱵᱟᱲᱟᱭ ᱫᱟᱲᱮ ᱠᱮᱭᱟ ᱥᱮ ᱟᱨ ᱚᱱᱟ ᱫᱚ ᱵᱟᱦᱟ ᱥᱟᱶᱦᱟ ᱞᱮᱠᱟ ᱛᱮ ᱦᱚᱸ ᱠᱚ ᱢᱮᱛᱟᱜ ᱜᱮᱭᱟ ᱾ ᱟᱫᱚ ᱟᱯᱮ ᱥᱮᱫ ᱫᱚ ᱱᱚᱝᱠᱟ ᱠᱚᱫᱚ ᱵᱟᱨᱭᱟ ᱞᱮᱠᱟ ᱫᱚ ᱵᱟᱠᱚ ᱵᱟᱯᱞᱟᱜ ᱛᱮ?
ᱚ ᱦᱟᱭ ᱚᱱᱮ ᱡᱟᱦᱟᱸᱢ ᱞᱟᱹᱭ ᱠᱮᱭᱟ ᱤᱭᱟᱹ ᱡᱮᱞᱮᱠᱟᱼᱼ ᱟᱸ ᱵᱟᱦᱟ ᱥᱟᱦᱟᱱ ᱵᱟᱯᱞᱟ ᱫᱚ ᱟᱞᱮ ᱥᱮᱫ ᱨᱮᱫᱚ ᱱᱚᱶᱟᱴᱟᱜ ᱠᱚ ᱢᱮᱛᱟᱜᱼᱟ ᱡᱮ ᱤᱧ ᱵᱟᱲᱟᱭ ᱞᱮᱠᱟ ᱛᱮᱫᱚᱼᱼ ᱡᱟᱦᱟᱸᱭ ᱫᱚ ᱟᱸᱜ ᱢᱤᱫ ᱠᱩᱲᱤ ᱠᱚᱲᱟ ᱠᱤᱱ ᱧᱟᱯᱟᱢ ᱠᱟᱱᱟ ᱟᱨ ᱵᱟᱹᱠᱤᱱ ᱵᱟᱯᱞᱟ ᱫᱟᱲᱮᱭᱟᱜ ᱠᱟᱱᱟ᱾ ᱛᱚ ᱩᱱᱠᱤᱱ ᱫᱚ ᱨᱟᱡᱚ ᱦᱚᱛᱮᱛᱮ ᱡᱟᱦᱟᱸ ᱫᱚ ᱟᱵᱚ ᱵᱚᱱ ᱵᱟᱰᱟᱭᱟ ᱟᱸᱜᱼᱼ ᱡᱟᱦᱟᱸ ᱵᱟᱦᱟ ᱦᱩᱭᱩᱜᱼᱟ ᱵᱟᱦᱟ ᱛᱟᱭᱱᱚᱢ ᱜᱮ ᱥᱟᱱᱛᱟᱲ ᱠᱚᱣᱟᱜ ᱵᱟᱼᱼ ᱵᱟᱯᱞᱟ ᱫᱚ ᱜᱟᱱᱚᱜᱼᱟ ᱵᱟᱦᱟ ᱞᱟᱦᱟ ᱫᱚ ᱵᱟᱝ ᱜᱟᱱᱚᱜᱼᱟ᱾ ᱛᱚ ᱚᱱᱟ ᱤᱭᱟᱹᱛᱮ ᱡᱟᱦᱟᱸᱭ ᱠᱩᱲᱤ ᱠᱚᱲᱟ ᱵᱟᱹᱠᱤᱱ ᱵᱟᱯᱞᱟ ᱫᱟᱲᱭᱟᱜ ᱠᱟᱱᱟ ᱩᱱᱠᱤᱱ ᱫᱚ ᱵᱟᱦᱟᱼᱼ ᱦᱟᱨ ᱠᱚᱼᱼ ᱡᱟᱦᱟᱸ ᱫᱚ ᱵᱟᱦᱟ ᱫᱚᱥᱟᱨ ᱦᱤᱞᱚᱜ ᱠᱚ ᱵᱟᱦᱟ ᱥᱟᱶᱦᱟ ᱠᱤᱱᱟ ᱛᱚ ᱚᱱᱟ ᱠᱚ ᱢᱮᱛᱟᱜᱼᱟ ᱵᱟᱦᱟ ᱥᱟᱶᱦᱟ ᱫᱚ᱾ ᱟᱨ ᱡᱟᱦᱟᱢ ᱞᱟᱹᱭ ᱠᱮᱜᱼᱟ ᱡᱮ ᱠᱩᱲᱤ ᱠᱚᱲᱟ ᱠᱩᱲᱤ ᱦᱚᱸ ᱟᱠᱚ ᱴᱷᱮᱱ ᱢᱮᱱᱟᱭᱟ ᱠᱚᱲᱟ ᱦᱚᱸ ᱟᱼᱼ ᱠᱚ ᱴᱷᱮᱱ ᱢᱮᱱᱟᱭᱟ ᱱᱩᱠᱤᱱ ᱫᱚ ᱨᱟᱭᱵᱟᱨ ᱛᱮ ᱧᱮᱯᱮᱞ ᱠᱟᱛᱮᱫ ᱠᱚ ᱵᱟᱯᱞᱟᱼᱼ ᱤᱭᱟᱹ ᱵᱟᱯᱞᱟ ᱠᱤᱱᱟ ᱥᱮᱠᱚ ᱫᱤᱱ ᱫᱟᱨᱡᱟᱭᱟᱠᱚ ᱚᱱᱠᱟ᱾ ᱚᱱᱟᱴᱟᱜ ᱫᱚᱠᱚ ᱢᱮᱛᱟᱜᱼᱟ ᱦᱟᱸᱜ ᱵᱟᱹᱨᱭᱟᱹᱛ ᱵᱟᱯᱞᱟ᱾
ᱡᱟᱦᱟᱸ ᱫᱚ ᱟᱻ ᱠᱚᱜ ᱮ ᱠᱩᱲᱤᱢ ᱟ ᱠᱚᱲᱟ ᱢᱟᱥᱮ ᱠᱩᱲᱤ ᱢᱟ ᱵᱟᱭ ᱟᱹᱜᱩ ᱣᱟᱠᱟᱫᱮᱭᱟ ᱠᱷᱟᱹᱞᱤ ᱱᱚᱶᱟ ᱫᱚᱨᱼᱼ ᱟᱨ ᱨᱟᱭᱵᱟᱨ ᱟᱠᱟᱜ ᱠᱤᱱᱟᱹ ᱠᱚ᱾ ᱛᱚ ᱨᱟᱭᱵᱷᱟᱨ ᱠᱟᱛᱮ ᱧᱮᱯᱮᱞ ᱠᱟᱛᱮᱫ ᱡᱟᱦᱟᱸ ᱵᱟᱯᱞᱟ ᱠᱚ ᱫᱤᱱ ᱫᱟᱨᱡᱟᱱᱟ ᱚᱱᱟ ᱫᱚᱠᱚ ᱢᱮᱛᱟᱜᱼᱟ ᱵᱟᱹᱨᱭᱟᱹᱛ ᱵᱟᱯᱞᱟ᱾ ᱪᱮᱫ ᱞᱮᱠᱟ ᱠᱚᱲᱟ ᱜᱮ ᱪᱟᱞᱟᱜᱼᱟ ᱠᱩᱲᱤ ᱚᱲᱟᱜ ᱚᱱᱟ ᱫᱚ ᱮᱸ ᱵᱟᱹᱨᱭᱟᱹᱛᱚᱜ᱾
ᱦᱮᱸ ᱚᱱᱟ ᱦᱚᱸ ᱟᱹᱰᱤ ᱱᱟᱯᱟᱭ ᱠᱟᱛᱷᱟᱢ ᱞᱟᱹᱭ ᱠᱮᱜ-ᱟ ᱱᱚᱸᱰᱮ᱾ ᱥᱮ ᱢᱮᱱ ᱠᱮᱭᱟᱢ ᱟᱹᱰᱤ ᱡᱚᱛᱷᱟᱛ ᱠᱟᱛᱷᱟ ᱱᱚᱸᱰᱮᱢ ᱞᱟᱹᱭ ᱠᱮᱜᱼᱟ ᱡᱮᱼᱼ ᱟᱞᱮᱥᱮᱫ ᱦᱚᱸ ᱚᱱᱠᱟ ᱠᱟᱱ ᱜᱮᱭᱟ ᱟᱫᱚ ᱚᱱᱟ ᱫᱚ ᱟᱢ ᱞᱟᱹᱭ ᱠᱮᱫᱟ ᱵᱟᱹᱨᱭᱟᱹᱛ ᱵᱟᱯᱞᱟ ᱥᱮ ᱟᱫᱚ ᱟᱞᱮᱫᱚ ᱵᱟᱹᱨᱭᱟᱹᱛ ᱵᱟᱯᱼᱼ ᱯᱟᱞᱟ ᱫᱚ ᱦᱟᱸᱜ ᱵᱟᱞᱮ ᱢᱮᱱᱟ ᱱᱚᱸᱰᱮ ᱫᱚ᱾ ᱥᱟᱨ ᱥᱟᱹᱜᱩᱱ ᱵᱟᱯᱞᱟ ᱥᱮ ᱢᱤᱫᱴᱮᱱ ᱮᱢ ᱢᱮᱱ ᱠᱮᱜ ᱞᱟᱹᱴᱩ ᱵᱟᱯᱞᱟ ᱟᱨ ᱚᱠᱟᱛᱷᱟᱧ ᱢᱮᱱ ᱠᱮᱫᱼᱼ ᱫᱟ ᱵᱟᱦᱟ ᱥᱟᱶ ᱵᱟᱯᱞᱟ ᱥᱮ ᱠᱟᱹᱴᱤᱡ ᱵᱟᱯᱞᱟ ᱚᱱᱟ ᱫᱚᱼᱼ ᱟᱞᱮ ᱥᱮᱫ ᱨᱮᱫᱚ ᱠᱚ ᱢᱮᱱ ᱜᱮᱭᱟ ᱠᱟᱹᱴᱤᱡ ᱵᱟᱯᱞᱟ ᱠᱚ ᱢᱮᱛᱟᱜᱼᱟ ᱚᱱᱟ ᱫᱚ ᱟᱨ ᱚᱱᱟ ᱫᱚ ᱞᱟᱹᱴᱩ ᱵᱟᱯᱞᱟ᱾ ᱟᱫᱚ ᱚᱠᱟ ᱵᱟᱦᱟ ᱥᱟᱼᱼ ᱱᱚᱶᱟ ᱫᱚ ᱦᱟᱸᱜ ᱫᱚ ᱚᱱᱟ ᱫᱚ ᱢᱮᱛᱟᱜ ᱢᱮ ᱯᱟᱹᱴᱭᱟᱹ ᱨᱮᱠᱚ ᱵᱟᱯᱞᱟᱜᱼᱟ ᱚᱱᱟ ᱫᱚ ᱟᱹᱰᱤᱜᱟᱱ ᱦᱚᱲ ᱫᱚ ᱦᱟᱸᱜ ᱵᱟᱠᱚ ᱛᱟᱦᱮᱱᱟ ᱵᱷᱤᱲᱵᱷᱟᱲ ᱫᱚ᱾ ᱚᱱᱟ ᱫᱚ ᱢᱮᱛᱟᱜ ᱢᱮ ᱟᱹᱰᱤ ᱢᱮᱛᱟᱜ ᱢᱮ ᱠᱚᱢ ᱦᱚᱲᱜᱮ ᱟᱨ ᱚᱱᱟ ᱟᱠᱚᱨᱮᱱ ᱯᱮᱲᱟᱜᱮ ᱡᱟᱹᱥᱛᱤ ᱫᱚ ᱦᱟᱸᱜ ᱠᱚ ᱛᱟᱦᱮᱱᱟ᱾ ᱟᱨ ᱜᱚᱴᱟ ᱟᱛᱩ ᱴᱚᱞᱟ ᱨᱮᱱ ᱫᱚ ᱦᱟᱸᱜ ᱵᱟᱠᱚ ᱛᱟᱦᱮᱱᱟ ᱚᱸᱰᱮ ᱫᱚ ᱟᱪᱷᱟ ᱟᱯᱮ ᱥᱮᱫ ᱫᱚ ᱚᱱᱟᱼᱼ ᱚᱱᱠᱟᱧ ᱞᱟᱹᱭ ᱠᱮᱫᱟ ᱚᱱᱟ ᱤᱭᱟᱹ ᱪᱮᱫ ᱵᱟᱦᱟ ᱥᱟᱶ ᱵᱟᱯᱞᱟ ᱚᱱᱟ ᱯᱟᱹᱴᱭᱟᱹ ᱨᱮᱭᱟᱜ ᱵᱟᱯᱞᱟᱼᱼ ᱛᱚ ᱚᱱᱟ ᱫᱚ ᱦᱟᱸᱜ ᱪᱮᱫ ᱞᱮᱠᱟ ᱠᱚ ᱤᱭᱟᱹᱭ ᱜᱮᱭᱟ ᱡᱚᱛᱚ ᱯᱩᱨᱟᱹ ᱞᱟᱹᱴᱩᱣᱟᱜᱼᱼ ᱯᱟ ᱞᱮᱠᱟᱜᱤ ᱵᱷᱤᱲᱵᱷᱟᱲ ᱛᱟᱦᱮᱱᱟ ᱥᱮ ᱵᱚᱞᱮ ᱟᱠᱚ ᱯᱮᱲᱟ ᱠᱚ ᱛᱮᱜᱤ ᱥᱮ ᱟᱠᱚ ᱟᱹᱛᱩ ᱨᱮᱱᱟᱜ ᱛᱮᱜᱤ ᱠᱚ ᱯᱟᱨᱚᱢᱟ?
ᱟᱨ ᱡᱟᱦᱟᱸ ᱵᱟᱦᱟ ᱥᱟᱶᱦᱟ ᱵᱟᱯᱞᱟ ᱫᱚ ᱚᱱᱟ ᱫᱚᱠᱚᱼᱼ
ᱚᱱᱟ ᱫᱚ ᱠᱷᱟᱹᱞᱤ ᱴᱚᱞᱟ ᱨᱮᱱ ᱛᱮᱠᱚ ᱵᱟᱯᱞᱟᱜᱼᱟ ᱮᱸ ᱵᱟᱯᱞᱟ ᱠᱤᱱᱟ ᱚᱱᱟ ᱫᱚ ᱡᱟᱦᱟᱸ ᱟᱢ ᱡᱮ ᱚᱱᱠᱟᱢ ᱟᱱᱩᱵᱷᱼᱼ ᱠᱚ ᱢᱮᱱᱟᱣᱟᱜᱼᱟᱼᱼ ᱥᱮ ᱠᱩᱲᱤ ᱥᱮᱫ ᱨᱮᱱ ᱠᱚ ᱦᱤᱡᱩᱜᱼᱟ ᱚᱱᱠᱟᱱ ᱠᱟᱛᱷᱟ ᱫᱚ ᱵᱟᱝ ᱩᱱᱠᱤᱱ ᱢᱟ ᱵᱟᱯᱞᱟ ᱵᱟᱹᱠᱤᱱ ᱫᱟᱲᱮᱭᱟᱜ ᱠᱟᱱᱟ ᱥᱮ ᱚᱱᱟ ᱫᱚᱠᱚᱼᱼ ᱩᱱᱠᱤᱱ ᱫᱚᱼᱼ ᱠᱚ ᱡᱟᱦᱟᱸ ᱩᱱᱠᱤᱱᱟᱜ ᱪᱷᱩᱸᱛ ᱠᱟᱱᱟ ᱩᱱᱠᱤᱱ ᱫᱚᱠᱚ ᱚᱱᱟ ᱠᱚ ᱢᱮᱴᱟᱣ ᱠᱟᱛᱟ ᱠᱤᱱ ᱠᱟᱱᱟ ᱨᱟᱡᱚᱱᱤᱭᱟ. ᱛᱮᱜᱮ ᱠᱚ ᱯᱟᱨᱚᱢᱟ᱾ ᱚᱱᱟ ᱫᱚ ᱦᱟᱸᱜ ᱚᱱᱠᱟ ᱞᱮᱠᱟᱜᱮ ᱠᱟᱹᱢᱤ ᱦᱩᱭᱩᱜᱼᱟ ᱟᱪᱷᱟ ᱢᱤᱫ ᱢᱤᱫᱴᱮᱡ ᱠᱟᱛᱷᱟᱧ ᱠᱩᱞᱤ ᱢᱮᱭᱟ? ᱟᱪᱷᱟ ᱢᱩᱱᱰᱨᱟᱹ ᱵᱟᱯᱞᱟ ᱵᱟᱨᱮᱛᱮᱢ ᱵᱟᱲᱟᱭ ᱜᱮᱭᱟ ᱛᱷᱚ ᱠᱟᱹᱴᱤᱡ ᱮᱢ ᱞᱟᱹᱭ ᱜᱮᱭᱟ?
ᱦᱮᱸ ᱱᱚᱣᱟ ᱚᱠᱟᱢ ᱞᱟᱹᱭᱫᱟ ᱱᱚᱣᱟ ᱢᱩᱱᱰᱟᱹᱨ ᱵᱟᱯᱞᱟ ᱱᱚᱣᱟ ᱫᱚ ᱱᱚᱜᱚᱭ ᱱᱤᱛᱚᱜ ᱟᱢᱮ ᱨᱚᱲ ᱠᱮᱫᱚᱧ ᱟᱸᱡᱚᱢ ᱠᱮᱜᱼᱟ, ᱟᱫᱚ ᱟᱞᱮ ᱥᱮᱫ ᱫᱚ ᱱᱚᱝᱠᱟᱱ ᱢᱩᱱᱰᱨᱟᱹ ᱵᱟᱯᱞᱟ ᱠᱚᱫᱚ ᱦᱟᱸᱜ ᱵᱟᱹᱱᱩᱜ ᱠᱟᱫᱟ, ᱟᱫᱚ ᱢᱤᱫ ᱵᱟᱨ ᱠᱟᱛᱷᱟ ᱛᱮ ᱢᱟ ᱵᱩᱡᱷᱟᱹᱣᱤᱧ ᱢᱮ ᱡᱮ ᱪᱮᱫ ᱞᱮᱠᱟ ᱱᱚᱣᱟ ᱫᱚᱼᱼ ᱠᱚ ᱢᱮᱛᱟᱜᱼᱟ, ᱟᱨ ᱚᱠᱟᱴᱟᱜ ᱠᱚ ᱢᱮᱛᱟᱜᱼᱟ?
ᱚ ᱦᱮᱸ ᱟᱪᱪᱷᱟ ᱟᱪᱪᱷᱟ᱾ ᱟᱢ ᱵᱟᱯᱞᱟ ᱠᱚ ᱡᱟᱦᱟᱸ ᱟᱢ ᱞᱟᱹᱭᱮᱫ ᱠᱟᱱ ᱛᱟᱞᱟᱝᱟ ᱦᱟᱸᱜ ᱚᱱᱟ ᱠᱚᱫᱚ ᱡᱟᱦᱟᱸ ᱟᱢ ᱧᱮᱞᱼᱼ ᱠᱟᱜᱼᱟ ᱚᱝᱠᱟᱢ ᱞᱟᱹᱭᱮᱫᱟ, ᱟᱸ ᱵᱟᱯᱞᱟ ᱫᱚ, ᱚ ᱤᱧ ᱡᱟᱦᱟᱸᱧ ᱞᱟᱹᱭ ᱤᱫᱤᱭᱤᱭᱟ ᱢᱮᱛ ᱮᱱᱟ ᱢᱤᱫᱴᱤᱱ ᱞᱟᱹᱭᱟ ᱢᱮᱭᱟ ᱧᱮᱞ ᱥᱟᱸᱜᱮ ᱵᱟᱯᱞᱟ, ᱢᱤᱫᱴᱤᱱ ᱞᱟᱹᱭᱟᱭᱟᱜ ᱢᱮᱭᱟ ᱵᱟᱹᱨᱭᱟᱹᱛ ᱵᱟᱯᱞᱟ, ᱟᱨ ᱱᱚᱣᱟᱴᱟᱜ ᱫᱚ ᱦᱟᱸᱜ ᱠᱚ ᱢᱮᱛᱟᱜᱼᱟ ᱢᱩᱰᱨᱟᱹ ᱵᱟᱯᱞᱟ ᱫᱚ, ᱢᱩᱱᱰᱨᱟᱹ ᱵᱟᱯᱞᱟ ᱫᱚ ᱚᱱᱠᱟᱱᱟᱜ ᱠᱚ ᱢᱮᱛᱟᱜᱼᱟ ᱡᱟᱦᱟᱸ ᱫᱚ ᱟᱸᱜ, ᱟᱸ ᱢᱤᱫ ᱜᱷᱟᱸᱨᱚᱪ ᱨᱮᱱ ᱠᱩᱲᱤ ᱠᱚᱲᱟ ᱩᱱᱠᱤᱱ ᱠᱤᱱ ᱵᱟᱯᱞᱟᱜ ᱞᱟᱹᱜᱤᱫ᱾ ᱩᱱᱠᱤᱱ ᱡᱚᱠᱷᱚᱱ ᱠᱤᱱ ᱵᱟᱯᱞᱟᱜ-ᱟ, ᱡᱚᱠᱷᱚᱱ ᱟᱹᱠᱤᱱᱟᱜ ᱵᱟᱯᱞᱟ ᱞᱟᱦᱟ ᱨᱮ ᱚᱲᱟᱜ ᱨᱮᱱᱟᱜ ᱡᱟᱦᱟᱸ ᱫᱚ ᱤᱭᱟᱹ ᱛᱟᱸᱦᱮᱱ ᱛᱟᱠᱚᱣᱟ, ᱮᱸ ᱡᱮᱱᱚᱢ ᱢᱟ ᱵᱷᱟᱸᱰᱟᱱ ᱠᱟᱹᱢᱤ ᱛᱟᱸᱦᱮᱱ ᱛᱟᱠᱚᱣᱟ, ᱛᱚ ᱵᱷᱟᱸᱰᱟᱱ ᱠᱟᱹᱢᱤ ᱛᱟᱦᱮ ᱛᱟᱸᱦᱮᱱ ᱛᱟᱸᱦᱮᱱ ᱛᱟᱠᱚ ᱠᱷᱟᱡ ᱛᱚ ᱵᱷᱟᱸᱰᱟᱱ ᱵᱟᱝ ᱵᱷᱟᱸᱰᱱ ᱞᱮᱱᱠᱷᱟᱱ ᱵᱟᱯᱞᱟ ᱠᱟᱹᱢᱤ ᱢᱟ ᱵᱟᱝ ᱪᱟᱞᱟᱜ ᱜᱮᱭᱟ ᱥᱮ, ᱚᱲᱟᱜ ᱢᱟ ᱪᱷᱩᱸᱛ ᱢᱮᱱᱟᱜ-ᱟ ᱛᱳ ᱡᱟᱦᱟᱸ ᱫᱚ ᱵᱷᱟᱸᱰᱟᱱ ᱯᱟᱨᱚᱢ ᱥᱟᱶᱛᱮ ᱵᱟᱯᱞᱟ ᱵᱟᱯᱞᱟᱠᱩ ᱵᱟᱯᱞᱟ ᱛᱟᱨᱟᱮᱱᱟ᱾ ᱚᱱᱟ ᱴᱷᱟᱜ ᱠᱚ ᱢᱮᱛᱟᱜ-ᱟ ᱦᱟᱸᱜ ᱢᱩᱰᱟᱹᱨ ᱵᱟᱯᱞᱟ ᱫᱚ᱾
ᱟᱪᱷᱟ ᱟᱹᱰᱤ ᱱᱟᱯᱟᱭ ᱱᱚᱣᱟ ᱠᱟᱛᱷᱟ, ᱟᱨ ᱱᱟᱣᱟᱱᱟᱜ ᱤᱧ ᱵᱟᱲᱟᱭ ᱧᱟᱢ ᱠᱮᱜ-ᱟ ᱱᱤᱛᱚᱜ ᱡᱮ ᱱᱚᱣᱟ ᱢᱩᱰᱨᱟᱹ ᱵᱟᱯᱞᱟ ᱚᱠᱟᱢ ᱞᱟᱹᱭ ᱠᱮᱫᱟ ᱡᱮ ᱡᱚᱠᱷᱚᱱ ᱱᱟᱸᱜ ᱚᱱᱮ ᱠᱚ ᱢᱮᱱᱟ ᱵᱷᱟᱸᱰᱟᱱ ᱡᱟᱦᱟᱸᱭ ᱵᱟᱹᱲᱤᱡ ᱢᱮᱱᱟᱭ ᱠᱟ ᱠᱚᱨᱤᱱ ᱛᱚ ᱵᱟᱢ ᱵᱷᱟᱸᱰᱟᱱᱮ ᱠᱷᱟᱱ ᱫᱚ ᱪᱤᱠᱟᱛᱮᱢ ᱵᱟᱯᱞᱟᱜ-ᱟ ᱚᱱᱟ ᱦᱚᱸ ᱢᱤᱫᱴᱮᱱ ᱟᱹᱰᱤ ᱢᱚᱸᱡᱽ ᱠᱟᱛᱷᱟ ᱠᱟᱱᱟ, ᱟᱫᱚ ᱚᱱᱟᱛᱮ ᱵᱷᱟᱸᱰᱟᱱ ᱠᱚᱣᱟ ᱟᱨ ᱵᱷᱟᱸᱰᱟᱱ ᱵᱟᱫ ᱠᱟᱛᱮᱫ ᱵᱟᱯᱞᱟ ᱫᱚ ᱚᱱᱟ ᱫᱚ ᱢᱩᱱᱰᱨᱟᱹ ᱵᱟᱯᱞᱟ ᱵᱚᱞᱮ, ᱟᱢ ᱡᱚᱠᱷᱚᱱᱮᱢ ᱵᱷᱟᱰᱟᱱ ᱠᱮᱫᱮᱭᱟ ᱛᱤᱦᱤᱧ ᱡᱮ ᱜᱟᱯᱟ ᱵᱟᱯᱞᱟ ᱚᱱᱟ ᱵᱷᱟᱸᱰᱟᱱ ᱥᱚᱸᱜᱮ ᱛᱮ ᱵᱟᱯᱞᱟ ᱟᱞᱮᱥᱮᱫ ᱱᱚᱣᱟ ᱡᱤᱱᱤᱥ ᱦᱩᱭᱩᱜ ᱠᱟᱱᱟ᱾ ᱡᱮ ᱵᱟᱯᱞᱟ ᱦᱚᱸ ᱠᱚ ᱵᱷᱟᱱᱰᱟᱱ ᱦᱚᱸ ᱠᱚ ᱵᱷᱟᱱᱰᱟᱱᱚᱜ ᱟᱨ ᱤᱱᱟᱹ ᱵᱟᱫᱽ ᱨᱮ ᱤᱱᱟᱹ ᱥᱟᱶ-ᱥᱟᱶ ᱛᱮᱜᱮ ᱵᱟᱯᱞᱟᱜ-ᱟ, ᱡᱮ ᱛᱷᱚᱲᱟ ᱜᱟᱱ ᱚᱱᱮ ᱢᱮᱱ ᱠᱮᱭᱟ ᱠᱷᱚᱨᱪᱟ ᱛᱷᱚᱲᱟ ᱜᱟᱱ ᱠᱚᱢ ᱧᱚᱜ ᱞᱟᱜᱟᱜ-ᱟ᱾ ᱡᱮ ᱡᱚᱠᱷᱚᱱᱮᱢ ᱵᱷᱟᱸᱰᱟᱱᱚᱜ-ᱟ ᱛᱚ ᱚᱱᱟᱨᱮ ᱡᱟ ᱠᱷᱚᱨᱪᱟ ᱞᱟᱜᱟᱜ-ᱟ, ᱛᱚ ᱤᱱᱟ ᱨᱮᱜᱮ ᱯᱮᱲᱟ ᱠᱚᱠᱚ ᱛᱟᱸᱦᱮᱱᱟ ᱤᱱᱟᱹ ᱨᱮᱜᱮ ᱵᱚᱞᱮ ᱤᱱᱟᱹ ᱨᱮᱜᱮ ᱯᱟᱨᱚᱢᱚᱜ-ᱟ ᱡᱟᱭ ᱜᱮ ᱠᱚᱢ ᱧᱚᱜ ᱛᱮ, ᱟᱫᱚ ᱟᱹᱰᱤ ᱱᱟᱯᱟᱭ ᱱᱚᱣᱟ ᱦᱚᱸ ᱟ ᱱᱤᱛᱚᱜ ᱤᱧ ᱵᱟᱲᱟᱭ ᱠᱮᱫᱟ ᱱᱚᱣᱟ ᱢᱩᱰᱟᱨᱟᱹ ᱵᱟᱯᱞᱟ ᱠᱚ ᱢᱮᱟᱜ-ᱟ ᱵᱟᱹᱧ ᱵᱟᱰᱟᱭ ᱠᱟᱱ ᱱᱚᱣᱟ ᱠᱚᱫᱚ, ᱟᱪᱷᱟ ᱟᱯᱮ ᱥᱮᱫ ᱦᱚᱸ ᱚᱠᱟ ᱵᱟᱯᱞᱟ ᱠᱚᱨᱮ ᱚᱱᱟ ᱟ ᱫᱚᱝ ᱮᱱᱮᱡ ᱥᱮ ᱞᱟᱜᱽᱲᱮ ᱮᱱᱮᱡ ᱥᱮ ᱚᱱᱟ ᱠᱚ ᱚᱠᱟᱴᱟᱜ ᱠᱚ ᱮᱱᱮᱡ ᱵᱟᱲᱟᱭ ᱜᱮᱭᱟ ᱡᱟᱹᱥᱛᱤ ᱫᱚ? ᱟᱨ ᱱᱮᱛᱟᱨ ᱠᱟᱛᱮᱫ ᱰᱤᱡᱮ ᱦᱚᱸ ᱡᱟᱹᱥᱛᱤ ᱠᱚ ᱟᱹᱜᱩᱭᱮᱫᱟ, ᱟᱞᱮᱥᱮᱫ ᱤᱧ ᱧᱮᱞ ᱫᱟ᱾ ᱟᱪᱷᱟ ᱟᱯᱮ ᱥᱮᱫ ᱱᱚᱣᱟ ᱠᱚᱫᱚ ᱪᱮᱫ ᱞᱮᱠᱟ ᱢᱮᱱᱟᱜ ᱠᱟᱫᱟ? ᱥᱮ ᱵᱟᱹᱱᱩᱜ ᱠᱟᱫᱟ ᱚᱱᱟ ᱵᱟᱨᱮᱛᱮ ᱠᱟᱛᱷᱟ ᱠᱟᱹᱴᱤᱡ ᱞᱟᱹᱭ ᱛᱟᱞᱟᱝ ᱢᱮ᱾
ᱟᱪᱷᱟ ᱟᱪᱷᱟ ᱛᱚ ᱟᱞᱮ ᱥᱮᱫ ᱦᱚᱸ ᱵᱟᱯᱞᱟ ᱟᱸ ᱨᱮᱫᱚ ᱡᱟᱦᱟᱸ ᱮᱱᱮᱡ ᱥᱮᱨᱮᱧ ᱛᱩᱢᱫᱟᱜ ᱴᱟᱢᱟᱠ ᱛᱮ ᱥᱮ ᱰᱷᱚᱞ ᱛᱮᱠᱚ ᱮᱱᱮᱡᱚᱜ-ᱟ ᱥᱮ ᱵᱮᱢᱵᱟᱴ ᱠᱚ ᱛᱟᱸᱦᱮᱱᱟ, ᱛᱚ ᱚᱱᱟᱛᱮ ᱮᱱᱮᱡ ᱨᱟᱹᱥᱠᱟᱹ ᱦᱩᱭᱩᱜ ᱜᱮᱭᱟ, ᱟᱨ ᱛᱚᱵᱚᱱ ᱢᱮᱱ ᱠᱮᱭᱟ ᱵᱟᱯᱞᱟ ᱢᱟ ᱟᱜ ᱩᱱᱠᱩ ᱵᱮᱢᱵᱟᱴ ᱠᱚᱢᱟ ᱰᱷᱳᱞ ᱠᱚᱢᱟ ᱵᱟᱯᱞᱟ ᱨᱮᱱᱟᱜ ᱡᱟᱦᱟᱸ ᱞᱮᱠᱟ ᱡᱚᱠᱷᱟ ᱠᱟᱱᱟ ᱡᱮᱱᱮ ᱵᱩᱱᱩ ᱵᱚᱱ ᱢᱮᱱᱟ, ᱦᱤᱡᱩᱜ ᱟᱠᱩ ᱩᱱᱠᱩ ᱟᱸ ᱢᱟᱰᱣᱟ ᱠᱚ ᱡᱟᱜᱟᱣᱟ᱾ ᱤᱱᱟᱹ ᱠᱟᱛᱮᱱ ᱥᱩᱱᱩᱢ ᱥᱟᱥᱟᱝ ᱚᱡᱚᱜ ᱦᱩᱭᱩᱜ-ᱟ᱾ ᱥᱩᱱᱩᱢ ᱥᱟᱥᱟᱝ ᱚᱡᱚᱜ ᱠᱟᱛᱮᱫ ᱫᱚᱥᱟᱨ ᱦᱤᱞᱚᱜ ᱫᱟᱜ ᱵᱟᱯᱞᱟ ᱠᱚ ᱢᱮᱱᱟᱜ-ᱟ ᱟᱨ ᱚᱱᱠᱟᱜᱮ ᱪᱤᱢᱟᱹᱱ ᱠᱚ ᱢᱮᱱᱟᱜ-ᱟ᱾ ᱛᱚ ᱩᱱᱠᱩ ᱫᱚ ᱞᱮᱠᱷᱟ ᱡᱚᱠᱷᱟ ᱠᱚ ᱞᱩ ᱨᱩᱭᱟ᱾ ᱛᱚ ᱤᱧ ᱞᱮᱠᱷᱟ ᱡᱚᱠᱷᱟ ᱨᱩ ᱥᱚᱢᱚᱭ ᱫᱚ ᱩᱱᱠᱩᱣᱟᱜ ᱡᱟᱦᱟᱸ ᱵᱮᱢᱵᱟᱴ ᱢᱮᱱᱟᱜ ᱠᱚᱣᱟ ᱩᱱᱠᱟ ᱯᱮᱢᱯᱟᱲᱟᱜ ᱟᱻ ᱡᱟᱦᱟᱸ ᱥᱟᱰᱤᱭᱟ ᱚᱱᱟ ᱛᱮᱠᱚ ᱠᱚ ᱮᱱᱮᱡᱚᱜ-ᱟ᱾ ᱟᱨ
ᱡᱚᱠᱷᱚᱱ ᱜᱮ ᱧᱤᱫᱟᱹ ᱥᱮᱫ ᱢᱟ ᱟᱹᱰᱤ ᱧᱤᱫᱟᱹ ᱦᱚᱭᱛᱚ ᱥᱩᱱᱩᱢ ᱥᱟᱥᱟᱝ ᱢᱟ ᱧᱮᱞ ᱥᱟᱜᱮ ᱵᱟᱠᱚ ᱵᱟᱯᱞᱟ ᱨᱮᱢᱟ ᱧᱤᱫᱟᱹ ᱥᱩᱱᱩᱢ ᱥᱟᱥᱟᱝ ᱚᱡᱚᱜ ᱮᱦᱚᱵᱚᱜ-ᱟ ᱥᱮ ᱛᱚ ᱚᱱᱟ ᱤᱱ ᱚᱠᱛᱮ ᱨᱮᱫᱚ ᱦᱚᱭᱛᱚ ᱚᱱᱟ ᱞᱟᱦᱟ ᱨᱮᱫᱚ ᱡᱟᱦᱟᱸᱭ ᱠᱚ ᱡᱩᱫᱤ ᱨᱟᱹᱥᱠᱟᱹᱜ ᱢᱚᱱ ᱛᱟᱦᱮᱱ ᱛᱟᱠᱚ ᱠᱷᱟᱡ ᱫᱚ ᱤᱱ ᱥᱚᱢᱚᱭ ᱨᱮᱫᱚ ᱚᱱᱟ ᱡᱟᱦᱟᱸ ᱵᱚᱠᱥ ᱵᱚᱱ ᱢᱮᱛᱟᱜ ᱠᱟᱱᱟ ᱰᱤᱡᱮ ᱵᱚᱠᱥ ᱠᱚ ᱚᱱᱟ ᱠᱚ ᱟᱹᱜᱩᱭ ᱜᱮᱭᱟ ᱠᱚ ᱟᱞᱮ ᱥᱮᱱᱟᱜ ᱯᱟᱯᱞᱟ ᱨᱮᱫᱚ ᱟᱨ ᱠᱚ ᱨᱟᱹᱥᱠᱟᱹᱭ ᱜᱮᱭᱟ ᱚᱱᱟ ᱥᱟᱞᱟᱜ ᱛᱮᱦᱚᱸ᱾
ᱟᱪᱪᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱮᱜ-ᱟ᱾ ᱟᱫᱚ ᱟᱞᱮᱥᱮᱫ ᱦᱚᱸ ᱱᱚᱜ-ᱚᱭ ᱚᱠᱟ ᱞᱮᱠᱟᱢ ᱞᱟᱹᱭ ᱠᱮᱫᱟ ᱚᱱᱠᱟ ᱠᱟᱱ ᱜᱮᱭᱟ ᱦᱟᱸᱜ, ᱟᱫᱚ ᱢᱤᱫ ᱵᱟᱨ ᱱᱚᱰᱮ ᱤᱧ ᱦᱚᱧ ᱞᱟᱹᱭᱟ ᱱᱚᱰᱮ ᱡᱮ ᱟᱞᱮ ᱥᱮᱫ ᱦᱚᱸ ᱚᱠᱟ ᱚᱱᱠᱟᱢ ᱧᱮᱞ ᱞᱮᱠᱷᱟᱡ ᱫᱚ ᱚᱱᱟ ᱢᱚᱬᱮ ᱢᱟᱦᱟ ᱨᱮ ᱵᱟᱯᱞᱟ ᱦᱩᱭᱩᱜ-ᱟ᱾ ᱟᱫᱚ ᱯᱮ ᱫᱤᱱ ᱫᱚ ᱦᱟᱸᱜ ᱥᱮ ᱢᱮᱛᱟᱜ ᱢᱮ ᱟᱫᱚ ᱩᱱᱤ ᱫᱚ ᱡᱟᱶᱟᱭ ᱠᱚᱲᱟ ᱚᱠᱚᱭᱴᱟᱜ ᱮ ᱛᱟᱦᱮᱱᱟ ᱦᱟᱜ ᱩᱱᱤ ᱫᱚ ᱥᱩᱱᱩᱢ ᱥᱟᱥᱟᱝ ᱠᱚ ᱚᱡᱚᱜ ᱜᱮᱭᱟ᱾ ᱟᱨ ᱤᱱᱟᱹ ᱵᱟᱫᱽ ᱫᱚ ᱦᱟᱸᱜ ᱢᱮᱛᱟᱜ ᱢᱮ ᱚᱱᱟ ᱯᱮ ᱢᱟᱦᱟᱣᱟᱜ ᱫᱤᱱ ᱯᱮᱭᱟᱣᱟᱜ ᱫᱤᱱ ᱫᱚ ᱢᱮᱟᱜ ᱢᱮ ᱵᱟᱹᱨᱭᱟᱹᱛᱚᱜ ᱠᱚ ᱪᱟᱞᱟᱜ-ᱟ᱾ ᱯᱩᱱ ᱡᱟᱣᱟᱜ ᱫᱤᱱ ᱫᱚ ᱵᱟᱹᱨᱭᱟᱹᱛ ᱠᱚ ᱪᱟᱞᱟᱜ-ᱟ᱾ ᱵᱟᱵᱟᱨᱮ ᱥᱟᱯᱷᱟ ᱮᱭᱟᱠᱚ ᱡᱟᱶᱟᱭ ᱠᱚᱲᱟ ᱟᱨ ᱢᱮᱛᱟᱜ ᱢᱮ ᱚᱸᱰᱮ ᱫᱚ ᱩᱱ ᱦᱤᱞᱳᱜ ᱫᱚ ᱦᱟᱜ ᱢᱮᱛᱟᱜ ᱢᱮ ᱤᱭᱟᱹ ᱠᱚ ᱤᱭᱟᱹᱭᱟ ᱪᱮᱫ ᱠᱚ ᱢᱮᱛᱟᱜ-ᱟ ᱚᱱᱟ ᱟᱞᱮ ᱴᱷᱮᱱ ᱫᱚ ᱟᱹᱰᱤ ᱜᱟᱱ ᱜᱮ ᱚᱱᱟ ᱤᱭᱟᱹ ᱫᱟᱜ ᱵᱟᱯᱞᱟ ᱠᱚ ᱫᱚᱱ ᱜᱮᱭᱟ ᱵᱟᱯᱞᱟ ᱨᱮ ᱞᱟᱹᱴᱩ ᱵᱟᱯᱞᱟ ᱩᱹ ᱟᱪᱪᱷᱟ ᱟᱯᱮ ᱥᱮ ᱫᱚ ᱚᱱᱟ ᱫᱟᱜ ᱵᱟᱯᱞᱟ ᱠᱚᱫᱚ ᱠᱚ ᱫᱚᱱ ᱵᱟᱲᱟᱭᱟ ᱜᱮ ᱥᱮ ᱵᱟᱠᱚ ᱫᱚᱱ ᱵᱟᱲᱟᱭᱟ ᱚᱱᱟ ᱵᱟᱨᱮᱛᱮ ᱠᱟᱛᱷᱟ ᱠᱟᱹᱴᱤᱡ ᱞᱟᱹᱭ ᱛᱟᱞᱟᱝ ᱢᱮ
ᱟᱪᱪᱷᱟ ᱫᱟᱜ ᱵᱟᱯᱞᱟ ᱨᱮᱢᱟ ᱡᱚᱠᱷᱚᱱ ᱜᱮ ᱫᱟᱜ ᱵᱟᱯᱞᱟ ᱠᱚ ᱤᱫᱤᱭᱟ ᱛᱚ ᱚᱱᱟ ᱢᱟ ᱮ ᱮᱱᱮᱡ ᱪᱟᱞᱟᱜ ᱦᱩᱭᱩᱜ-ᱟ ᱥᱮ ᱫᱚᱱ ᱤᱫᱤ ᱦᱩᱭᱩᱜ-ᱟ ᱟᱨ ᱦᱟᱸᱰᱮ ᱢᱟ ᱱᱚᱭ-ᱟᱭ ᱛᱚ ᱟᱭᱢᱟ ᱞᱮᱠᱟ ᱮᱱᱮᱡ ᱫᱟᱜ ᱵᱟᱯᱞᱟ ᱥᱚᱢᱚᱭ ᱢᱟ ᱚᱸᱰᱮ ᱡᱚᱠᱷᱚᱱ ᱠᱚ ᱚᱱᱟ ᱠᱚ ᱠᱟᱹᱢᱤ ᱠᱚ ᱟᱹᱭᱨᱤ ᱯᱟᱨᱚᱢᱚ ᱟᱜ ᱛᱚ ᱚᱸᱰᱮ ᱫᱚ ᱟᱭᱢᱟ ᱞᱮᱠᱟ ᱮᱱᱮᱡ ᱦᱩᱭ ᱫᱟᱲᱮᱭᱟᱜ-ᱟ᱾
ᱦᱮᱸ
ᱡᱚᱠᱷᱚᱱ ᱟᱨᱦᱚᱸ ᱦᱤᱡᱩᱜ ᱥᱚᱢᱚᱭ ᱫᱚᱠᱚ ᱤᱭᱟᱹᱭᱟ ᱪᱮᱫ ᱠᱚ ᱢᱮᱱᱟ ᱮᱱᱮᱡ-ᱟ ᱟᱪᱪᱷᱟ, ᱟᱞᱮ ᱥᱮᱫ ᱢᱤᱫᱴᱮᱱ ᱢᱤᱫᱴᱮᱱ ᱡᱤᱱᱤᱥ ᱵᱟᱹᱧ ᱧᱮᱞ ᱛᱤᱭᱳᱜ ᱠᱟᱫᱟ ᱡᱚ ᱥᱚᱢᱚᱭ ᱠᱚ ᱫᱤᱱ ᱟᱫᱚ ᱞᱟᱹᱭ ᱞᱮᱠᱷᱟᱱ ᱢᱟ ᱦᱟᱜ ᱚᱱᱟᱢᱟ ᱡᱤᱞᱤᱧ ᱧᱚᱜᱚᱜ-ᱟ ᱛᱚ ᱠᱩᱞᱤ ᱟᱪᱪᱷᱟ ᱫᱚᱥᱟᱨ ᱛᱮᱞᱟᱝ ᱜᱟᱞᱢᱟᱨᱟᱭ ᱠᱷᱟᱱ ᱦᱟᱸᱜ ᱜᱮ ᱚᱱᱟ ᱡᱤᱱᱤᱥ ᱦᱟᱸᱜ ᱤᱧ ᱠᱩᱞᱤ ᱢᱮᱭᱟ
ᱟᱪᱪᱷᱟ ᱢᱟ ᱟᱹᱰᱤ ᱱᱟᱯᱟᱭ ᱟᱪᱷᱟ ᱦᱮᱸ ᱢᱟ ᱱᱚᱣᱟ ᱥᱟᱛᱟᱢ ᱤᱫᱤ ᱠᱟᱛᱮᱜ ᱜᱮ ᱛᱚᱵᱮ ᱟᱨ ᱢᱤᱫ ᱫᱷᱟᱭ ᱞᱟᱝ ᱜᱟᱞᱢᱟᱨᱟᱜ ᱠᱟᱱᱟ ᱟᱫᱚ ᱱᱚᱹᱭ ᱥᱚᱢᱚᱭ ᱠᱚᱦᱚᱸ ᱟᱹᱰᱤ ᱜᱟᱱ ᱪᱟᱵᱟᱭᱮᱱᱟ ᱟᱫᱚ ᱮᱭᱥᱮ ᱫᱚᱦᱚᱸ ᱟᱡ ᱛᱮᱜᱮ ᱠᱟᱴᱟᱜ-ᱟ ᱵᱚᱞᱮ ᱡᱟᱦᱟᱱ ᱫᱤᱠᱠᱚᱛ ᱫᱚ ᱵᱟᱹᱱᱩᱜ-ᱟ᱾ ᱮᱱᱛᱮ ᱚᱱᱟ ᱠᱚ ᱢᱮᱱ ᱠᱟᱫᱟ ᱵᱟᱨᱚ ᱢᱤᱱᱤᱴ ᱦᱩᱭ ᱞᱮᱱᱠᱷᱟᱡ ᱟᱫᱚ ᱦᱮᱸ ᱢᱟ ᱴᱷᱤᱠᱜᱮᱭᱟ ᱛᱚᱵᱮ ᱠᱚᱞ ᱫᱚᱲᱦᱟᱭᱫᱤᱧ ᱱᱚᱝᱠᱟ ᱜᱮ ᱟᱨᱦᱚᱸ ᱱᱚᱝᱠᱟ ᱜᱮ ᱱᱟᱣᱟ ᱥᱟᱛᱟᱢ ᱨᱮ ᱟᱨᱦᱚᱸ ᱞᱟᱝ ᱜᱟᱞᱢᱟᱨᱟᱣᱟ
ᱴᱷᱤᱠ ᱜᱮᱭᱟ ᱴᱷᱤᱠ ᱜᱮᱭᱟ ᱴᱷᱤᱠ ᱜᱮ ᱢᱟ ᱟᱭᱢᱟ ᱟᱭᱢᱟ
ᱦᱮᱸ ᱴᱷᱤᱠ ᱡᱚᱦᱟᱨ ᱜᱮ